ᱜᱟᱹᱭ ᱰᱟᱝᱨᱟ ᱦᱟᱞᱳ, ᱦᱮᱸ ᱜᱚᱝᱠᱮ ᱟᱲᱟᱝ ᱟᱸᱡᱚᱢᱚᱜ ᱠᱟᱱ ᱜᱮᱭᱟ?
ᱦᱩᱸ ᱟᱸᱡᱮ ᱟᱡᱚᱢᱚᱜ ᱠᱟᱱ ᱜᱮᱭᱟ ᱾
ᱟᱪᱪᱷᱟ, ᱟᱸᱡᱚᱢᱚᱜ ᱠᱟᱱ ᱠᱷᱟᱡ ᱢᱟ ᱟᱹᱰᱤ ᱱᱟᱯᱟᱭ ᱾
ᱦᱚᱭ, ᱦᱚᱸ ᱚᱠᱟᱨᱞᱤᱧ ᱛᱷᱩᱠᱩᱢ ᱞᱮᱜᱼᱟ ᱠᱟᱛᱷᱟ?
ᱦᱮᱸ ᱚᱱᱟ ᱢᱟᱹᱡᱷᱤ ᱦᱟᱲᱟᱢ ᱠᱚ ᱚᱱᱟ ᱠᱚ ᱱᱟᱭᱠᱮ ᱦᱟᱲᱟᱢ ᱠᱚ ᱦᱟᱜ ᱜᱮᱞᱟᱝ ᱜᱟᱞᱢᱟᱨᱟᱜ ᱠᱟᱱ ᱛᱟᱦᱮᱱᱟ ᱾
ᱟᱪᱪᱷᱟ ᱟᱪᱪᱷᱟ ᱾ ᱟᱫᱚ ᱚᱱᱟ ᱮᱢᱱᱤ ᱠᱚ ᱥᱚᱢᱚᱭ ᱢᱟ ᱥᱚᱦᱨᱟᱭ ᱠᱚ ᱢᱟᱜ ᱢᱚᱬᱮ ᱠᱚ ᱥᱚᱢᱚᱭ ᱢᱟ ᱩᱱᱠᱩᱣᱟᱜ ᱜᱮ ᱜᱮᱫᱟ ᱵᱷᱩᱢᱤᱠᱟ ᱛᱟᱦᱮᱱ ᱜᱮᱭᱟ ᱛᱚ ᱾
ᱟᱫᱚ ᱚᱱᱟ ᱠᱷᱟᱹᱛᱤᱨ ᱟᱞᱮ ᱡᱚᱠᱷᱚᱱ ᱱᱚᱣᱟᱻ ᱠᱚᱫᱚ ᱠᱚᱨᱮ ᱫᱚ ᱩᱱᱠᱩ ᱠᱚᱫᱚ ᱵᱟᱞᱮ ᱵᱚᱦᱚᱜ ᱠᱚᱣᱟ ᱱᱤᱡᱮ ᱜᱮᱞᱮ ᱵᱚᱦᱚᱜᱼᱟ, ᱟᱫᱚ ᱩᱱ ᱥᱚᱢᱚᱭ ᱫᱚ ᱚᱱᱮ ᱢᱟᱹᱱ ᱟᱹᱨᱤ ᱞᱮᱠᱟ ᱛᱮᱞᱮ ᱟᱹᱜᱩ ᱠᱚᱣᱟ ᱦᱮᱸ, ᱡᱚᱢ ᱧᱩ ᱦᱚᱪᱚ ᱠᱚᱣᱟᱞᱮ ᱟᱨ ᱚᱱᱟ ᱠᱷᱮᱞ ᱠᱚᱞᱮ ᱧᱮᱞ ᱵᱟᱲᱟ ᱦᱚᱪᱚ ᱠᱚᱣᱟ ᱢᱤ ᱢᱤᱫᱴᱟᱝ ᱵᱟᱨᱭᱟ ᱫᱚ ᱵᱟᱠᱷᱟᱱ ᱫᱚ ᱥᱤᱨᱯᱟᱹ ᱪᱟᱯᱟᱞ ᱟᱠᱷᱲᱟ ᱠᱚᱨᱮ ᱞᱮ ᱦᱚᱦᱚᱣᱟ ᱠᱚᱣᱟ ᱾ ᱦᱮᱸ, ᱡᱮ ᱟᱹᱵᱤᱱᱟᱜ ᱛᱤ ᱛᱮ ᱱᱩᱠᱩ ᱠᱚ ᱥᱤᱨ ᱯᱟᱹ ᱮᱢᱟ ᱠᱚᱵᱤᱱ ᱱᱚᱣᱟ ᱠᱚ ᱵᱟᱠᱷᱨᱟ, ᱦᱮᱸ ᱾
ᱦᱩᱸ ᱾ ᱟᱫᱚ ᱟᱞᱮ ᱥᱮᱫ ᱦᱚᱸ ᱱᱚᱜ-ᱚᱭ ᱟᱞᱮ ᱥᱮᱫ ᱦᱚᱸ ᱚᱱᱠᱟ ᱜᱮ ᱦᱟᱸᱜ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱾ ᱡᱮ ᱚᱱᱟᱠᱚ ᱡᱚᱠᱷᱚᱱ ᱡᱷᱚᱛᱚ ᱵᱚᱸᱜᱟ ᱦᱩᱭᱩᱜᱼᱟ ᱢᱟᱜ ᱢᱚᱬᱮ ᱥᱮ ᱟᱭᱢᱟ ᱞᱮᱠᱟᱱ ᱯᱚᱨᱚᱵ ᱢᱮᱱᱟᱜᱼᱟ ᱥᱚᱨᱦᱟᱭ ᱨᱮᱦᱚᱸ ᱚᱱᱟ ᱠᱚ ᱛᱤᱱᱟᱹᱜ ᱵᱚᱸᱜᱟ ᱢᱮᱱᱟᱜ ᱠᱚᱣᱟ ᱾ ᱚᱱᱟ ᱠᱚ ᱡᱷᱚᱛᱚ ᱠᱚᱪ ᱠᱚᱨᱟᱣᱟ ᱦᱟᱸᱜ, ᱟᱫᱚ ᱤᱱᱟᱹ ᱵᱟᱫ ᱫᱚ ᱦᱟᱸᱜ ᱢᱮᱛᱟᱜ ᱢᱮ ᱚᱱᱟ ᱚᱠᱟ ᱦᱤᱞᱳᱜ ᱦᱟᱸᱜ ᱚᱱᱟ ᱵᱚᱞ ᱜᱟᱛᱮ ᱦᱳᱭᱳᱜᱼᱟ ᱟᱞᱮ ᱥᱮᱫ ᱨᱮᱦᱚᱸ ᱟᱞᱮ ᱟᱹᱛᱩ ᱨᱮᱦᱚᱸ ᱾
ᱦᱩᱸ ᱾
ᱟᱫᱚ ᱩᱱ ᱥᱚᱢᱚᱭ ᱫᱚ ᱦᱟᱸᱜ ᱩᱱᱠᱩ ᱫᱚ ᱚᱱᱟ ᱠᱚᱫᱚ ᱵᱟᱠᱚ ᱛᱟᱦᱮᱱᱟ᱾ ᱵᱟᱠᱚ ᱫᱷᱮᱭᱟᱱᱟᱜᱼᱟ ᱟᱞᱮ ᱠᱚᱫᱚ ᱡᱷᱚᱛᱚ ᱟᱫᱚ ᱡᱚᱠᱷᱚᱱ ᱦᱟᱸᱜ ᱥᱮᱱᱤ ᱯᱷᱟᱭᱱᱮᱞ ᱟᱨ ᱯᱷᱟᱭᱱᱮᱞ ᱦᱩᱭᱩᱜᱼᱟ ᱾ ᱟᱫᱚ ᱛᱚᱠᱷᱚᱱ ᱫᱚ ᱦᱟᱸᱜ ᱡᱷᱚᱛᱚ ᱤᱱᱟᱹᱜ ᱟᱞᱮ ᱟᱹᱛᱩ ᱨᱮᱱ ᱞᱟᱹᱴᱩ ᱦᱚᱲ ᱥ ᱮᱢ ᱢᱮᱱ ᱠᱮᱜᱼᱟ ᱦᱟᱲᱟᱢ ᱦᱚᱲ ᱥᱮ ᱵᱩᱫᱽᱫᱷᱤ ᱡᱤᱵᱤ ᱦᱚᱲ ᱛᱤᱱᱟᱹᱜ ᱦᱟᱸᱜ ᱢᱮᱱᱟᱜ ᱟᱠᱟᱫ ᱠᱚᱣᱟ ᱾ ᱩᱱᱠᱩ ᱫᱚ ᱡᱮᱢᱚᱱ ᱥᱮᱫ ᱜᱮᱞᱮ ᱟᱜᱩ ᱠᱚᱣᱟ, ᱮᱱᱛᱮ ᱩᱱᱠᱩ ᱦᱚᱸ ᱛᱷᱚᱲᱟ ᱡᱮᱢᱚᱱ ᱨᱟᱹᱥᱠᱟᱹ ᱧᱚᱜ ᱠᱚ ᱵᱩᱡᱷᱟᱹᱣ ᱵᱚᱞᱮ ᱠᱚᱲᱟ ᱠᱚᱠᱚ ᱥᱚᱢᱟᱱᱤᱛ ᱠᱮᱫ ᱞᱮᱭᱟ ᱥᱮ ᱠᱚ ᱦᱚᱦᱚᱣᱟᱜ ᱞᱮᱭᱟ, ᱵᱚᱞᱮ ᱟᱞᱮ ᱦᱚᱸ ᱥᱴᱮᱡᱽ ᱪᱮᱛᱟᱱ ᱨᱮ ᱟᱨ ᱨᱟᱹᱥᱠᱟᱹ ᱠᱚ ᱵᱩᱡᱷᱟᱹᱣᱟ ᱾ ᱟᱫᱚ ᱚᱱᱟ ᱠᱷᱟᱱ ᱛᱟᱦᱮᱸ ᱩᱱᱠᱩ ᱫᱚ ᱨᱟᱹᱥ ᱪᱮᱛᱟᱱ ᱨᱮᱜᱮ ᱞᱮ ᱫᱮᱡ ᱦᱚᱪᱚ ᱠᱚᱣᱟ ᱦᱟᱸᱜ ᱫᱮᱡ ᱠᱟᱛᱮᱜ ᱢᱟ ᱚᱸᱰᱮ ᱚᱸᱰᱮ ᱠᱷᱚᱡ ᱧᱮᱞ ᱠᱚᱯᱮ ᱟᱯᱮ ᱫᱚ ᱾ ᱟᱫᱚ ᱚᱱᱦᱤᱞᱚᱜ ᱢᱮᱱᱟ ᱟᱞᱮ ᱫᱚ ᱵᱚᱞᱮ ᱡᱟᱜᱮ ᱡᱚᱢᱮᱢ ᱮᱢᱟᱭ ᱵᱟᱢ ᱮᱢᱟᱭᱟ ᱵᱚᱞᱮ ᱪᱮᱛᱟᱱ ᱨᱮᱦᱚᱸ ᱵᱚᱞᱮ ᱮᱱᱦᱚᱜ ᱢᱚᱡᱽ ᱜᱮ ᱟᱹᱭᱠᱟᱹᱭ-ᱟ ᱾ ᱩᱱᱤ ᱫᱟ ᱡᱚᱠᱷᱚᱱᱮᱢ ᱫᱮᱡ ᱚᱪᱚ ᱞᱮᱠᱷᱟᱡ ᱫᱩᱲᱩᱵ ᱚᱪᱚ ᱞᱮᱠᱷᱟᱡ ᱫᱚ ᱾ ᱟᱫᱚ ᱚᱱᱟ ᱤᱭᱟᱹ ᱛᱮᱞᱮ ᱟᱞᱮ ᱫᱚᱞᱮ ᱚᱱᱠᱟ ᱞᱮ ᱥᱚᱢᱢᱟᱱᱤᱛ ᱠᱚᱣᱟ ᱾ ᱟᱫᱚ ᱟᱨᱠᱟᱡ ᱫᱚ ᱡᱟᱦᱟᱱ ᱚᱱᱠᱟ ᱤᱭᱟᱹ ᱫᱚ ᱵᱟᱹᱱᱩᱜ ᱠᱟᱫᱟ ᱡᱮ, ᱩᱱᱠᱩ ᱫᱚ ᱱᱚᱰᱮ ᱜᱮ ᱥᱮ ᱱᱚᱰᱮ ᱜᱮ ᱡᱟᱭᱜᱟ ᱫᱚ ᱜᱚᱴᱟ ᱫᱤᱱ ᱫᱚ ᱵᱟᱝ ᱠᱷᱟᱹᱞᱤ ᱵᱚᱞᱮ ᱯᱷᱟᱭᱱᱮᱞ ᱨᱮ ᱟᱨ ᱥᱮᱢᱤ ᱯᱷᱟᱭᱱᱮᱞ ᱨᱮ ᱦᱟᱸᱜ ᱾
ᱚᱸ ᱾
ᱟᱫᱚ ᱚᱱᱟ ᱠᱚ ᱡᱚᱠᱷᱚᱱ ᱦᱩᱭ ᱵᱟᱲᱟᱜᱼᱟ ᱥᱮ ᱚᱱᱟ ᱥᱤᱨᱯᱟᱹ ᱠᱚᱢ ᱞᱟᱹᱭ ᱠᱮᱜᱼᱟ ᱯᱨᱟᱭᱤᱡ ᱠᱚ ᱮᱢᱚᱜ-ᱚᱜ ᱥᱚᱢᱚᱭ, ᱛᱚ ᱩᱱ ᱥᱚᱢᱚᱭ ᱦᱚᱸ ᱩᱱᱠᱩ ᱦᱚᱛᱮᱜ ᱛᱮᱜᱮ ᱥᱮ ᱩᱱᱠᱩᱣᱟᱜ ᱛᱤ ᱛᱮᱜᱮ ᱦᱟᱸᱜ ᱮᱢᱚᱜ ᱵᱟᱲᱟ ᱦᱩᱭᱩᱜ ᱜᱮᱭᱟ ᱾ ᱟᱨ ᱟᱭᱢᱟ ᱞᱮᱠᱟ ᱞᱟᱹᱴᱩ ᱞᱟᱹᱴᱩ ᱦᱚᱲ ᱢᱮᱱᱟᱜ ᱠᱚᱛᱮ ᱩᱱᱠᱩ ᱫᱚ ᱦᱚᱦᱚ ᱜᱮ ᱞᱟᱹᱠᱛᱤᱭᱟ ᱾ ᱟᱯᱮ ᱥᱮᱫ ᱟᱪᱪᱷᱟ, ᱪᱮᱫ ᱠᱚ ᱠᱚ ᱪᱤᱠᱟ ᱵᱟᱲᱟᱭ ᱜᱮᱭᱟ ᱦᱟᱸᱜ ᱤᱱᱟᱹ ᱵᱟᱫᱽ?
ᱤᱱᱟᱹ ᱵᱟᱫᱽ ᱫᱚ ᱚᱱᱠᱟ ᱢᱟ ᱪᱮᱫ ᱦᱚᱸ ᱵᱟᱝ-ᱟ ᱾ ᱟᱨ ᱞᱤᱧ ᱞᱟᱹᱭ ᱦᱚᱪᱚᱭᱮᱫ-ᱟ ᱟᱯᱮ ᱚᱱᱛᱮ ᱠᱚ ᱵᱟᱦᱟᱜ ᱜᱮᱭᱟ ᱥᱮ ᱵᱟᱝ-ᱟ?
ᱟᱪᱪᱷᱟ ᱟᱨ ᱵᱟᱦᱟ ᱯᱚᱨᱚᱵᱽ ᱟᱹᱰᱤ ᱱᱟᱯᱟᱭᱮᱢ ᱞᱟᱹᱭᱠᱮᱜᱼᱟ ᱾ ᱟᱫᱚ ᱟᱞᱮ ᱥᱮᱫ ᱦᱚᱸ ᱱᱚᱜᱚᱭ ᱠᱚ ᱵᱟᱦᱟᱜ ᱜᱮᱭᱟ ᱦᱟᱸᱜ ᱟᱹᱰᱤ ᱜᱟᱱ ᱜᱮ ᱾ ᱱᱮᱛᱟᱨ ᱢᱟ ᱚᱱᱟ ᱥᱟᱨᱡᱚᱢ ᱡᱚ ᱠᱷᱚᱱ ᱦᱟᱸᱜ ᱵᱟᱦᱟᱜᱼᱟ ᱛᱚᱠᱷᱚᱱ ᱜᱮ ᱦᱟᱸᱜ ᱠᱚ ᱵᱟᱦᱟᱜᱼᱟ ᱟᱞᱮ ᱥᱮᱫ ᱫᱚ ᱾ ᱟᱯᱮ ᱥᱮᱱ ᱫᱚ ᱛᱤᱱ ᱥᱩᱢᱚᱭ?
ᱦᱚᱸ ᱤᱱᱠᱟᱹ ᱚᱱᱟ ᱥᱟᱨᱡᱚᱢ ᱵᱟᱦᱟ ᱥᱚᱢᱚᱭ ᱜᱮ ᱯᱷᱟᱹᱜᱩᱱ ᱵᱚᱸᱜᱟ ᱾
ᱟᱪᱪᱷᱟ, ᱟᱞᱮ ᱥᱮᱫ ᱦᱚᱸ ᱱᱚᱜ-ᱚᱭ ᱦᱮᱸ ᱾
ᱵᱟᱦᱟ ᱫᱚ ᱟᱞᱮᱭᱟᱜ ᱢᱟᱱᱮ ᱵᱟᱦᱟ ᱯᱚᱨᱚᱵᱽ ᱫᱚ ᱚᱱᱟ ᱫᱚ ᱱᱟᱹᱢᱟᱹᱭ ᱯᱚᱨᱚᱵᱽ ᱞᱮᱠᱟ ᱞᱟᱹᱭ ᱜᱟᱱᱚᱜᱼᱟ, ᱪᱮᱫᱟᱜ ᱥᱮ ᱩᱱ ᱥᱚᱢᱚᱭ ᱫᱚ ᱯᱷᱟᱹᱜᱩᱱ ᱵᱚᱸᱜᱟ ᱛᱚ ᱾ ᱥᱟᱠᱟᱢ ᱠᱚ ᱡᱷᱚᱛᱚ ᱡᱟᱦᱟ ᱜᱮ ᱧᱩᱨ ᱠᱚᱜ-ᱟ ᱡᱷᱚᱛᱚ ᱥᱟᱜᱮᱱ ᱥᱟᱜᱮᱱ ᱚᱜᱼᱟ ᱟᱨᱠᱤ ᱩᱱ ᱥᱚᱢᱚᱭ ᱜᱮ ᱾ ᱡᱷᱚᱛᱚᱱᱟᱜ ᱜᱮ ᱱᱟᱣᱟ ᱤᱫᱤᱜ-ᱟ ᱾
ᱦᱮᱸ, ᱚᱱᱠᱟ ᱟᱠᱟᱱ ᱜᱮᱭᱟ ᱾
ᱩᱱ ᱥᱚᱢᱚᱭ ᱫᱚ ᱵᱟᱞᱮ ᱵᱟᱦᱟ ᱞᱮᱱᱠᱷᱟᱱ ᱟᱞᱮ ᱫᱚ ᱢᱟᱱᱮ ᱱᱚᱝᱠᱟ ᱨᱚᱝ ᱠᱚᱦᱚᱸ ᱵᱟᱞᱮ ᱚᱡᱚᱜᱟ ᱾ ᱨᱚᱝ ᱠᱚ ᱵᱟᱞᱮ ᱚᱡᱚᱜᱟ ᱫᱟᱜ ᱠᱚᱦᱚᱸ ᱵᱟᱞᱮ ᱫᱩᱞ ᱡᱚᱝ-ᱟ ᱾ ᱵᱟᱦᱟ ᱫᱟᱜ ᱜᱮᱞᱮ ᱫᱩᱞ ᱡᱚᱝᱟ-ᱟ ᱾ ᱵᱟᱞᱮ ᱵᱟᱦᱟ ᱞᱮᱱ ᱵᱟᱞᱮ ᱵᱟᱦᱟ ᱫᱷᱟᱹᱵᱤᱡ ᱫᱚ ᱱᱟᱦᱟᱸᱜ ᱾
ᱦᱮᱸ ᱚᱝᱠᱟ ᱠᱟᱱ ᱜᱮᱭᱟ ᱾ ᱟᱫᱚ
ᱵᱟᱦᱟ ᱫᱚ ᱟᱞᱮ ᱫᱚ ᱵᱚᱪᱷᱚᱨ ᱵᱪᱷᱚᱨ ᱜᱮᱞᱮ ᱵᱟᱦᱟᱜ ᱜᱮᱭᱟ ᱾ ᱢᱟᱱᱮ ᱡᱩᱫᱤ ᱟᱞᱮ ᱢᱟ ᱢᱟᱜ ᱢᱚᱬᱮ ᱢᱟ ᱢᱚᱬᱮ ᱥᱮᱨᱢᱟ ᱚᱱᱛᱚᱨ ᱦᱩᱭᱩᱜ ᱛᱟᱞᱮᱭᱟ ᱛᱚ ᱾
ᱦᱩᱸ ᱾
ᱟᱫᱚ ᱡᱟᱦᱟ ᱥᱮᱨᱢᱟᱞ ᱞᱮ ᱢᱟᱜ ᱢᱚᱬᱮᱜ-ᱟ, ᱚᱱᱟ ᱥᱮᱨᱢᱟ ᱫᱚ ᱵᱟᱦᱟ ᱨᱮᱫ ᱞᱮ ᱮᱱᱮᱡᱟᱜ ᱜᱮᱭᱟ ᱾ ᱪᱮᱫ ᱞᱮᱠᱟ, ᱡᱮᱢᱚᱱ ᱢᱟᱜ ᱢᱚᱬᱮ ᱨᱮ ᱟᱯᱮ ᱚᱱᱛᱮ ᱡᱩᱫᱤ ᱢᱟᱜ ᱢᱚᱬᱮ ᱦᱩᱭᱩᱜ ᱠᱷᱟᱱ ᱵᱟᱨ ᱠᱟᱛᱷᱟ ᱡᱩᱫᱤ ᱵᱮᱱ ᱞᱟᱹᱭ ᱠᱮᱭᱟ ᱢᱟᱜ ᱢᱚᱬᱮ ᱤᱫᱤ ᱠᱟᱛᱮ ᱱᱟᱯᱟᱭ ᱠᱚᱜ-ᱟ ᱦᱤᱱᱟᱹᱝ ᱾ ᱤᱱᱟᱹ ᱛᱟᱯᱚᱨᱮ ᱟᱹᱞᱤᱧ ᱦᱚᱞᱤᱧ ᱞᱟᱹᱭᱟ ᱟᱨ ᱞᱤᱧ ᱥᱚᱫᱚᱨᱟ, ᱦᱳᱭ ᱾
ᱠᱟᱛᱷᱟ ᱱᱚᱰᱮᱢ ᱞᱟᱹᱭ ᱠᱮᱫᱮᱜ-ᱟ ᱡᱮ, ᱠᱩᱠᱞᱤᱢ ᱫᱚᱦᱚ ᱠᱮᱜ-ᱟ ᱤᱧ ᱪᱮᱛᱟᱱ ᱨᱮ ᱢᱟᱜ ᱢᱚᱬᱮ ᱟᱞᱮ ᱥᱮᱱᱟᱜ ᱛᱚ ᱟᱞᱮ ᱥᱮᱱᱟᱜ ᱢᱟᱜ ᱢᱚᱬᱮ ᱫᱚ ᱦᱟᱸᱜ ᱟᱹᱰᱤ ᱠᱟᱡᱟ ᱟᱹᱰᱤ ᱢᱟᱨᱟᱝ ᱚᱱᱠᱟ ᱛᱟᱢ ᱡᱷᱟᱢ ᱫᱚ ᱵᱟᱹᱧ ᱟᱹᱭᱠᱟᱹᱣ ᱟᱠᱟᱫ-ᱟ ᱱᱤᱛ ᱫᱷᱟᱹᱵᱤᱡ ᱫᱚ ᱾ ᱮᱱᱛ ᱢᱮᱛᱟᱜ ᱢᱮ ᱱᱚᱣᱟ ᱫᱚ ᱢᱤᱫ ᱫᱤᱱ ᱨᱮᱭᱟᱜ ᱪᱟᱵᱟ ᱨᱮᱭᱟᱜ ᱠᱟᱱ ᱜᱮᱭᱟ ᱟᱨ ᱢᱤᱫ ᱫᱤᱱ ᱨᱮᱜᱮ ᱡᱟᱹᱥᱛᱤ ᱫᱚ ᱦᱟᱸᱜ ᱪᱟᱵᱟᱜ-ᱟ ᱾ ᱛᱚ ᱟᱞᱮ ᱥᱮᱫ ᱨᱮ ᱫᱚ ᱦᱟᱸᱜ ᱡᱚᱠᱷᱚᱱ ᱜᱮ ᱚᱱᱟ ᱥᱟᱨᱡᱚᱢ ᱦᱟᱸᱜ ᱵᱟᱦᱟᱜ-ᱟ, ᱛᱚᱠᱷᱚᱱ ᱜᱮ ᱚᱱᱟ ᱢᱟᱜ ᱢᱚᱬᱮ ᱠᱚᱫᱚ ᱦᱩᱭᱩᱜ-ᱟ ᱾ ᱢᱟᱜ ᱢᱚᱬᱮᱧ ᱢᱮᱱᱮᱫ ᱠᱟᱱ, ᱵᱟᱦᱟ ᱯᱚᱨᱚᱵᱽ ᱫᱚ ᱦᱩᱭᱩᱜᱼᱟ ᱛᱷᱚᱲᱟ ᱜᱟᱱ ᱱᱚᱸᱰᱮ ᱜᱟᱹᱞᱛᱤ ᱨᱮ ᱨᱚᱲ ᱨᱮ ᱜᱟᱹᱞᱛᱤ ᱦᱩᱭ ᱮᱱᱟ ᱾ ᱟᱫᱚ ᱚᱱᱟ ᱵᱟᱦᱟ ᱯᱚᱨᱚᱵᱽ ᱦᱟᱸᱜ ᱟᱫᱚ ᱩᱱ ᱥᱚᱢᱹᱭ ᱦᱩᱭᱩᱜᱼᱟ, ᱟᱫᱚ ᱚᱱᱟ ᱫᱚ ᱦᱟᱸᱜ ᱢᱮᱛᱟᱜ ᱢᱮ ᱦᱮᱸ ᱢᱤᱫ ᱫᱤᱱᱟᱜ ᱠᱟᱱ ᱜᱮᱭᱟ ᱚᱱᱟ ᱫᱚᱠᱚ ᱯᱷᱮᱰᱟ ᱦᱟᱸᱜ ᱚᱱᱟ ᱫᱚ ᱢᱮᱛᱟᱜ ᱢᱮ ᱚᱱᱟ ᱯᱷᱤᱨ ᱚᱱᱟ ᱠᱟᱰᱟ ᱫᱮᱨᱮᱧ ᱞᱮᱠᱟ ᱢᱮᱱᱟᱜᱼᱟ ᱢᱤᱫᱴᱮᱡ ᱟᱭᱢᱟ ᱫᱤᱱ ᱨᱮᱜᱮ ᱚᱱᱟ ᱠᱚ ᱚᱨᱚᱝ ᱵᱟᱲᱟᱭ ᱜᱮᱭᱟ ᱦᱟᱸᱜ ᱵᱟᱦᱟ ᱯᱚᱨᱚᱵᱽ ᱨᱮᱫᱚ ᱾
ᱥᱟᱠᱣᱟ ᱠᱚ ᱞᱟᱹᱭᱟ ᱚᱱᱟ ᱫᱚ ᱾
ᱦᱮᱸ ᱥᱟᱠᱣᱟ ᱠᱚ ᱞᱟᱹᱭᱟ, ᱟᱫᱚ ᱚᱱᱟ ᱠᱚ ᱚᱨᱚᱝ-ᱟ ᱦᱟᱸᱜ ᱯᱷᱤᱨ ᱚᱱᱟ ᱥᱟᱶ-ᱥᱟᱶ ᱛᱮᱜᱮ ᱢᱮᱛᱟᱜ ᱢᱮ ᱩᱱᱠᱩ ᱩᱱᱤ ᱱᱟᱭᱠᱮ ᱵᱟᱵᱟ ᱦᱟᱸᱜ ᱚᱠᱚᱭ ᱢᱮᱱᱟᱭᱟ ᱩᱱᱤᱭ ᱯᱩᱡᱟᱹᱭᱟ ᱩᱱᱤ ᱫᱚ ᱢᱮᱛᱜ ᱢᱮ ᱦᱚᱲ ᱦᱚᱲᱟᱜ ᱟᱛᱩ ᱟᱛᱩᱭ ᱪᱟᱞᱟᱜᱼᱟ ᱵᱚᱞᱮ ᱡᱚᱛᱚ ᱚᱲᱟᱜ ᱚᱲᱟᱜ ᱟᱨ ᱡᱟᱸᱜᱟ ᱠᱚ ᱟᱹᱨᱩᱵᱮᱭᱟ ᱟᱨ ᱚᱱᱟ ᱵᱟᱦᱟᱭ ᱮᱢᱟ ᱠᱚᱣᱟ, ᱟᱨ ᱚᱱᱟ ᱫᱚᱠᱚ ᱤᱭᱟᱹ ᱤᱫᱤ ᱠᱟᱛᱮᱫ ᱠᱚ ᱨᱮᱵᱮᱫ ᱵᱟᱲᱟ ᱠᱟᱜ-ᱟ ᱥᱟᱛᱮ ᱠᱚᱨᱮ ᱚᱠᱟ ᱫᱚ ᱟᱠᱚᱦᱚᱸ ᱠᱚ ᱵᱟᱦᱟᱭ ᱜᱮᱭᱟ ᱾ ᱟᱫᱚ ᱱᱚᱜᱼᱚ ᱱᱚᱣᱟ ᱜᱮ ᱦᱟᱸᱜ ᱡᱟᱹᱥᱛᱤ ᱯᱚᱨᱚᱵᱽ ᱫᱚ ᱢᱮᱱᱟᱜᱼᱟ ᱯᱷᱤᱨ ᱤᱱᱟᱹ ᱵᱟᱫᱽ ᱫᱚ ᱢᱮᱛᱟᱜ ᱢᱮ ᱚᱱᱟ ᱡᱚᱠᱷᱚᱱ ᱦᱩᱭᱩᱜᱼᱟ ᱚᱱᱟ ᱫᱚ ᱦᱟᱸᱜ ᱢᱮᱛᱟᱜᱼᱟ ᱟᱪᱪᱷᱟ ᱵᱟᱨ ᱫᱤᱱ ᱦᱩᱭᱩᱜᱼᱟ ᱦᱟᱸᱜ ᱵᱟᱦᱟ ᱯᱚᱨᱚᱵᱽ ᱫᱚ ᱩᱱ ᱦᱤᱞᱳᱜ ᱫᱚ ᱦᱟᱸᱜ ᱢᱮᱛᱟᱢ ᱚᱱᱟ ᱠᱚ ᱦᱩᱭ ᱵᱟᱲᱟᱭᱮᱱ ᱜᱮ, ᱯᱷᱤᱨ ᱫᱚᱥᱟᱨ ᱦᱤᱞᱳᱜ ᱫᱚ ᱫᱤᱫᱤ, ᱛᱮᱧᱟᱝ ᱠᱚᱠᱚ ᱦᱤᱡᱩᱜ ᱟᱠᱚ ᱯᱷᱤᱨ ᱩᱱᱠᱩ ᱫᱚ ᱞᱚᱦᱚᱫ ᱠᱚᱢ ᱪᱤᱠᱟ ᱠᱚᱢ ᱟᱭᱢᱟ ᱰᱷᱮᱨ ᱚᱱᱟ ᱢᱮᱛᱟᱜ ᱢᱮ ᱵᱚᱞᱮ ᱚᱱᱟ ᱵᱟᱦᱟ ᱫᱟᱜ ᱢᱮᱛᱟᱜ ᱢᱮ ᱚᱱᱟ ᱫᱚ ᱩᱱ ᱥᱚᱢᱚᱭ ᱫᱚ ᱩᱱ ᱦᱤᱞᱳ ᱫᱚᱥᱟᱨ ᱦᱤᱞᱳ ᱫᱚ ᱦᱟᱸᱜ ᱯᱩᱨᱟᱹ ᱠᱚ ᱵᱟᱦᱟᱜᱼᱟ ᱾ ᱟᱪᱪᱷᱟ ᱟᱯᱮ ᱥᱮᱱᱟᱜ ᱵᱟᱨᱮ ᱛᱮ ᱦᱚᱸᱜ ᱢᱤᱫᱵᱟᱨ ᱠᱟᱛᱷᱟ ᱠᱚ ᱞᱟᱹᱭ ᱛᱟᱞᱟᱝ ᱢᱮ ᱪᱮᱫ ᱞᱮᱠᱟ, ᱪᱮᱫ ᱞᱮᱠᱟ ᱵᱟᱝ?
ᱵᱟᱦᱟ ᱫᱚ ᱟᱞᱮ ᱫᱚ ᱢᱟᱱᱮ ᱵᱟᱨ ᱥᱤᱧᱟᱜ ᱜᱮ ᱢᱟᱱᱮ ᱢᱤᱫ ᱫᱤᱱ ᱫᱚ ᱡᱟᱦᱮᱨ ᱨᱮᱞᱮ ᱵᱚᱸᱜᱟᱜᱼᱟ ᱦᱮᱸ, ᱡᱟᱦᱮᱨ ᱨᱮᱞᱮ ᱵᱚᱸᱜᱟᱜᱼᱟ ᱩᱱ ᱦᱤᱞᱳᱜ ᱫᱚ ᱵᱚᱸᱜᱟ ᱯᱚᱨᱚᱵ, ᱵᱚᱸᱜᱟ ᱪᱟᱵᱟᱭᱮᱱᱟ ᱫᱚᱥᱟᱨ ᱛᱮᱫ ᱫᱚ ᱟᱫᱚ ᱢᱟᱡᱷᱤ ᱦᱟᱲᱟᱢ ᱡᱟᱸᱜᱟ ᱛᱤ ᱟᱹᱨᱩᱵ ᱟᱫᱚ ᱚᱲᱟᱜ ᱜᱮᱞᱮ ᱪᱟᱞᱟᱜᱼᱟ ᱟᱫᱚ ᱢᱟᱡᱷᱤ ᱚᱲᱟᱜ ᱜᱮᱞᱮ ᱪᱟᱞᱟᱜᱼᱟ ᱾
ᱦᱮᱸ ᱾
ᱡᱟᱸᱜᱟ ᱟᱹᱨᱩᱵ ᱵᱟᱠᱷᱨᱟ, ᱟᱫᱚ ᱩᱱᱤ ᱢᱟᱺᱡᱷᱤ ᱦᱟᱲᱟᱢ ᱛᱤᱱ ᱵᱷᱩᱨ ᱡᱟᱸᱜᱟ ᱵᱟᱭ ᱟᱹᱨᱩᱵᱚᱜ ᱠᱟᱱᱟ ᱩᱱ ᱵᱷᱩᱨ ᱟᱞᱮ ᱫᱚ ᱢᱟᱱᱮ ᱫᱟᱜ ᱫᱩᱞ ᱫᱚ ᱵᱟᱞᱮ ᱮᱛᱚᱦᱚᱵ ᱫᱟᱲᱮᱭᱟᱜᱼᱟ ᱾
ᱟᱫᱚ ᱚᱱᱠᱟ ᱚᱲᱟᱜ ᱚᱲᱟᱜ ᱫᱚ ᱵᱟᱞᱮ ᱪᱟᱞᱟᱜ ᱜᱮᱭᱟ ᱟᱞᱮ ᱫᱚ ᱦᱮᱸ ᱡᱮ ᱡᱷᱟᱨ ᱚᱠᱚᱭ ᱚᱠᱟ ᱜᱟᱱᱚᱜ ᱜᱟᱱᱚᱜ ᱦᱚᱲ ᱠᱚ ᱫᱟᱜ ᱠᱚ ᱫᱩᱞ ᱡᱚᱝᱼᱟ ᱦᱮᱸ, ᱫᱟᱜ ᱞᱮ ᱫᱩᱞ ᱟᱠᱚᱣᱟ, ᱫᱩᱞ ᱦᱚᱪᱚᱜ ᱟᱞᱮ ᱦᱮᱸ ᱟᱨ ᱠᱚᱭᱮᱠᱴᱟ ᱢᱟᱱᱮ ᱨᱚᱝ ᱠᱚᱦᱚᱸ ᱯᱨᱚᱪᱚᱞᱤᱛᱚ ᱢᱮᱱᱟᱜ ᱜᱮᱭᱟ, ᱟᱞᱮ ᱚᱸᱰᱮ ᱫᱚ ᱟᱫᱚ ᱟᱹᱞᱤᱧᱟᱜ ᱯᱟᱨᱥᱚᱱᱟᱞ ᱚᱯᱤᱱᱤᱭᱥ ᱫᱚ ᱨᱚᱝ ᱠᱚᱫᱚ ᱵᱮᱣᱦᱟᱨ ᱩᱪᱤᱫ ᱵᱟᱝ ᱠᱟᱱᱟ ᱟᱵᱚ ᱫᱚ ᱚᱱᱟ ᱫᱚ ᱵᱟᱹᱱᱩᱜ ᱛᱟᱵᱚᱱᱟ ᱨᱤᱪᱩᱣᱟᱹᱞ ᱨᱮ ᱵᱟᱝ ᱠᱚᱨᱟᱣ ᱜᱮ ᱵᱷᱟᱹᱜᱮ ᱠᱤᱱᱛᱩ ᱠᱚᱨᱟᱣ ᱜᱮᱭᱟ ᱠᱚ ᱟᱨ ᱪᱮᱫ ᱾ ᱦᱚᱸ ᱛᱚᱵᱩ ᱟᱞᱮ ᱫᱚ ᱚᱱᱠᱟᱜᱮ ᱢᱟᱱᱮ ᱢᱟᱱᱟᱣᱟᱞᱮ ᱪᱮᱫ ᱞᱮᱠᱟ ᱢᱤᱫ ᱢᱟᱱᱮ ᱢᱤᱫ ᱚᱠᱛᱚ ᱦᱩᱭᱱᱟ ᱢᱤᱫ ᱜᱷᱚᱱᱴᱟ ᱜᱟᱱ ᱫᱚ ᱨᱚᱝ ᱛᱮᱜᱮ ᱮᱱᱮᱡ ᱦᱩᱭᱩᱜᱼᱟ ᱾ ᱦᱮᱸ, ᱚᱠᱚᱭ ᱪᱮᱫ ᱞᱮᱠᱟᱭ ᱵᱷᱩᱛ ᱫᱟᱲᱮᱭᱟᱭ ᱠᱟᱱᱟ ᱚᱱᱟ ᱨᱚᱝ ᱪᱟᱵᱟᱭᱮᱱ ᱠᱷᱟᱱ ᱫᱚ ᱨᱚᱝ ᱵᱮᱵᱚᱦᱟᱨ ᱫᱚ ᱵᱚᱱᱫᱚ ᱫᱟᱜ ᱫᱩᱞ ᱢᱮ ᱾
ᱦᱮᱸ ᱾
ᱫᱟᱜ ᱫᱩᱞ ᱫᱟᱜ ᱫᱩᱞ ᱠᱚ ᱪᱟᱵᱟᱭᱮᱱᱟ ᱤᱱᱟᱹ ᱯᱚᱨᱮ ᱞᱚᱥᱚᱫ, ᱞᱚᱥᱚᱫ ᱠᱚᱨᱮ ᱜᱷᱞᱴᱟᱣ ᱾
ᱦᱮᱸ ᱾
ᱟᱫᱚ ᱚᱱᱟ ᱠᱚ ᱦᱩᱭ ᱯᱚᱨᱮ ᱦᱩᱭ ᱯᱚᱨᱮ ᱟᱫᱚ ᱛᱩᱯᱩ ᱯᱷᱟᱨᱪᱟ ᱠᱟᱛᱮᱫ ᱫᱚ ᱪᱟᱵᱟᱭᱮᱱᱟ ᱵᱟᱦᱟ ᱦᱚᱸ ᱪᱟᱵᱟᱭᱮᱱᱟ ᱟᱨ ᱚᱠᱟ ᱥᱮᱨᱢᱟ ᱡᱚᱫᱤ ᱢᱟᱜᱽ ᱢᱚᱬᱮ ᱟᱞᱮ ᱦᱮᱸ ᱚᱱᱟ ᱥᱮᱨᱢᱟ ᱫᱚ ᱞᱮ ᱮᱱᱮᱡ ᱜᱮᱭᱟ ᱛᱚ ᱵᱟᱦᱟ ᱨᱮᱦᱚᱸ ᱢᱟᱱᱮ ᱢᱤᱫ ᱫᱤᱱ ᱫᱚᱞᱮ ᱰᱟᱦᱟᱨᱟ ᱮᱢᱱᱤ ᱡᱚᱠᱷᱚᱱ ᱮᱢᱱᱤ ᱵᱟᱦᱟ ᱦᱩᱭᱩᱜᱼᱟ ᱛᱚᱠᱷᱚᱱ ᱢᱟ ᱚᱱᱮ ᱚᱱᱠᱟ ᱞᱤᱧ ᱞᱟᱹᱭᱟᱫ ᱵᱤᱱᱟ ᱦᱮᱸ,
ᱦᱮᱸ ᱾
ᱟᱨ ᱡᱚᱠᱷᱚᱱ ᱚᱠᱟ ᱡᱩᱫᱤ ᱢᱟᱜ ᱢᱚᱬᱮ ᱥᱮᱨᱢᱟ ᱫᱚ ᱚᱠᱟ ᱥᱮᱨᱢᱟᱞᱮ ᱢᱟᱜᱽ ᱢᱚᱬᱮᱼᱟ ᱚᱱᱟ ᱥᱮᱨᱢᱟ ᱫᱚ ᱰᱟᱦᱟᱨ ᱢᱤᱫ ᱫᱤᱱ ᱞᱮ ᱰᱟ ᱟᱨ ᱞᱮ ᱮᱱᱮᱡᱼᱟ ᱾ ᱦᱮᱸ, ᱢᱟᱺᱡᱷᱤ ᱚᱲᱟᱜ ᱞᱮ ᱪᱟᱞᱟᱜᱼᱟ ᱢᱟᱺᱡᱷᱤ ᱚᱲᱟᱜ ᱞᱮ ᱨᱩᱭᱟ ᱜᱚᱸᱥᱟᱭ ᱠᱚ ᱠᱟᱹᱴᱤᱡ ᱦᱚᱦᱚ ᱦᱩᱭᱩᱜ ᱜᱮᱭᱟ ᱦᱮᱸ ᱢᱟᱺᱡᱷᱤ ᱚᱲᱟᱜ ᱠᱷᱚᱱᱟᱜ ᱡᱟᱦᱮᱨ ᱞᱮ ᱪᱟᱞᱟᱜᱼᱟ ᱡᱟᱦᱮᱨ ᱠᱷᱚᱱᱟᱜ ᱞᱮ ᱦᱤᱡᱩᱜᱼᱟ ᱟᱨᱦᱚᱸ ᱢᱟᱹᱡᱷᱤ ᱚᱲᱟᱜ ᱨᱮ ᱩᱱ ᱦᱤᱞᱳᱜ ᱫᱚ ᱵᱚᱱᱫᱚ ᱫᱚᱥᱟᱨ ᱛᱮᱫ ᱫᱚᱞᱮ ᱵᱚᱸᱜᱟᱭᱟ, ᱦᱮᱸ, ᱵᱚᱸᱜᱟ ᱵᱟᱲᱟ ᱠᱟᱛᱮ ᱛᱟᱨᱟᱥᱤᱧ ᱦᱚᱸ ᱚᱱᱠᱟ ᱮᱱᱮᱡ ᱦᱩᱭᱩᱜᱼᱟ ᱡᱟᱦᱮᱨ ᱨᱮ ᱦᱮᱸ ᱵᱟᱦᱟ ᱠᱚ
ᱦᱮᱸ ᱾
ᱤᱱᱟᱹ ᱯᱚᱨᱮ ᱵᱟᱦᱟ ᱮᱱᱮᱡ ᱠᱟᱛᱮ ᱵᱚᱸᱜᱟ ᱠᱚᱠᱚ ᱦᱮᱡ ᱞᱮᱱᱠᱷᱟᱱ ᱫᱚ ᱵᱟᱦᱟ ᱫᱚ ᱪᱟᱵᱟᱭᱮᱱᱟ ᱾ ᱟᱫᱚ ᱚᱲᱟᱜ ᱦᱮᱡ ᱠᱟᱛᱮ ᱢᱟᱺᱡᱷᱤ ᱚᱲᱟᱜ ᱦᱮᱡ ᱠᱟᱛᱮ ᱟᱫᱚ ᱟᱜ ᱠᱚᱠᱚ ᱛᱚᱞᱟ ᱡᱟᱦᱮᱨ ᱦᱮᱡ ᱠᱟᱛᱮᱫ ᱚᱱᱟ ᱢᱟᱜ ᱢᱚᱬᱮ ᱦᱤᱞᱳ ᱡᱟᱦᱮᱨ ᱠᱷᱚᱱᱟᱜ ᱵᱟᱦᱟ ᱦᱤᱞᱳᱜ ᱢᱮᱱ ᱵᱟᱦᱟ ᱚᱠᱟ ᱦᱤᱞᱳᱜ ᱥᱟᱹᱨᱫᱤ ᱢᱟᱦᱟ ᱦᱤᱞᱳᱜ ᱟᱫᱚ ᱚᱱᱟ ᱜᱚᱸᱥᱟᱭ ᱠᱚᱠᱚ ᱦᱮᱡ ᱞᱮᱱᱠᱷᱟᱱ ᱢᱟᱺᱡᱷᱤ ᱚᱲᱟᱜ ᱨᱮ ᱟᱜ ᱠᱚᱠᱚ ᱛᱚᱞᱚ ᱦᱚᱴᱚ ᱠᱟᱜᱼᱟ ᱦᱮᱸ ᱛᱚᱢ ᱩᱱ ᱥᱚᱢᱚᱭ ᱫᱚ ᱚᱱᱟ ᱫᱷᱟᱹᱵᱤᱡ ᱜᱮ ᱪᱟᱵᱟᱭᱮᱱᱟ ᱟᱫᱚ ᱟᱹᱭᱩᱵ ᱵᱮᱲᱟ ᱫᱚ ᱟᱸ ᱞᱟᱜᱽᱲᱮ ᱞᱮ ᱮᱱᱮᱡᱜᱮᱭᱟ ᱾
ᱦᱮᱸ ᱾
ᱟᱹᱛᱩ ᱨᱮ ᱡᱟᱦᱟᱸ ᱛᱤᱱᱟᱹᱜ ᱯᱮᱲᱟ ᱯᱩᱱᱦᱟᱹ ᱠᱚ ᱦᱚᱦᱚ ᱦᱩᱭ ᱟᱠᱟᱱᱟ ᱡᱚᱛᱚ ᱤᱫᱤ ᱠᱟᱛᱮᱜ ᱜᱮ ᱞᱟᱜᱽᱲᱮ ᱮᱱᱮᱡ ᱦᱩᱭᱩᱜ ᱜᱮᱭᱟ ᱡᱟᱦᱟᱸᱜᱮ ᱦᱩᱭᱩᱜᱼᱟ ᱦᱩᱭᱩᱜᱼᱟ ᱫᱚᱥᱟᱨ ᱛᱮᱫ ᱦᱩᱭᱩᱜ ᱠᱟᱱᱟ ᱫᱚᱥᱟᱨ ᱛᱮᱫ ᱢᱟ ᱦᱟᱜ ᱫᱟᱜ ᱫᱩᱞ, ᱢᱟᱱᱮ ᱦᱳᱭ ᱫᱚᱥᱟᱨ ᱛᱮᱫ ᱢᱟ ᱪᱮᱫᱞ ᱚᱱᱠᱟ ᱦᱩᱞᱤ ᱠᱚ ᱛᱟᱦᱮᱱᱟ ᱫᱟᱜ ᱫᱩᱞ ᱠᱚ ᱛᱟᱦᱮᱱᱟ ᱯᱩᱨᱟᱹᱭᱱᱟ ᱛᱟᱨᱟᱥᱤᱧ ᱵᱮᱲᱟ ᱫᱚ ᱡᱚᱛᱚ ᱦᱚᱲ ᱢᱟ ᱫᱟᱜ ᱫᱩᱞ ᱠᱚ ᱪᱟᱵᱟ ᱠᱟᱛᱮ ᱡᱚᱛᱚ ᱦᱚᱲ ᱥᱩᱯ ᱛᱩᱯᱩ ᱯᱷᱟᱨᱪᱟ ᱵᱟᱲᱟ ᱠᱟᱛᱮ ᱪᱟᱞᱟᱣᱮᱱᱟ ᱡᱷᱚᱛᱚ ᱢᱟᱺᱡᱷᱤ ᱚᱲᱟᱜ ᱚᱸᱰᱮ ᱟᱨᱦᱚᱸ ᱜᱚᱸᱥᱟᱭ ᱠᱚ ᱦᱚᱦᱚ ᱵᱟᱲᱟ ᱠᱟᱛᱮᱜ ᱟᱜ ᱠᱚ ᱨᱟᱲᱟ ᱦᱤᱡᱩᱜᱼᱟ ᱦᱮᱸ ᱟᱜ ᱠᱚ ᱨᱟᱲᱟ ᱠᱟᱛᱮᱫ ᱩᱱ ᱦᱤᱞᱳᱜ ᱟᱨᱚ ᱞᱟᱜᱽᱲᱮ ᱮᱱᱮᱡ ᱦᱩᱭᱩᱜᱼᱟ ᱵᱟᱨᱥᱤ ᱩᱱ ᱦᱤᱞᱳᱜ ᱦᱚᱸ ᱟᱫᱚ ᱞᱟᱜᱽᱰᱮ ᱮᱱᱮᱡ ᱜᱮ ᱦᱩᱭᱩᱜᱼᱟ ᱾
ᱟᱪᱪᱷᱟ, ᱟᱫᱚ ᱟᱞᱮᱥᱮᱫ ᱦᱟᱜ ᱚᱠᱟᱢ ᱞᱟᱹᱭ ᱠᱮᱫᱟ ᱟᱹᱰᱤ ᱜᱟᱱ ᱜᱮ ᱠᱟᱛᱷᱟᱢ ᱞᱟᱹᱭ ᱠᱮᱼᱟ, ᱟᱫᱚ ᱤᱧ ᱢᱤᱫᱴᱮᱡ ᱠᱟᱛᱷᱟ ᱦᱟᱸᱜ ᱟᱞᱮ ᱥᱮᱱᱟᱜ ᱥᱮ ᱟᱯᱮ ᱥᱮᱱᱟᱜ ᱤᱧ ᱧᱮᱞ ᱞᱮ ᱦᱮᱡ ᱛᱚ ᱟᱞᱮᱥᱮᱫ ᱫᱚ ᱦᱟᱜ ᱩᱱᱟᱹᱜ ᱫᱚ ᱚᱱᱠᱟ ᱫᱚ ᱵᱟᱠᱚ ᱤᱭᱟᱹᱭᱟ ᱢᱮᱱᱠᱷᱟᱱ ᱟᱯᱮ ᱥᱮᱫ ᱡᱚᱠᱷᱚᱱ ᱮᱢ ᱞᱟᱹᱭ ᱠᱮᱫᱟ ᱞᱚᱥᱚᱫ ᱠᱚᱨᱮ ᱥᱮ ᱦᱚᱨ ᱨᱚᱝ ᱠᱚᱛᱮ ᱟᱞᱮᱥᱮᱫ ᱫᱚ ᱟᱞᱮᱭᱟᱜ ᱢᱚᱛᱞᱚᱵ ᱛᱤᱱᱟᱹᱜ ᱢᱮᱱᱟᱜ ᱠᱟᱫᱟ ᱱᱚᱛᱮ ᱫᱚ ᱤᱱᱟᱹᱜ ᱠᱟᱛᱮ ᱵᱟᱠᱚ ᱚᱱᱟ ᱨᱚᱝ ᱠᱚᱥᱮ ᱵᱮᱣᱦᱟᱨ ᱜᱮᱭᱟ ᱠᱚ ᱵᱚᱞᱮ ᱦᱚᱲ ᱫᱚ ᱵᱟᱠᱚ ᱤᱫᱤ ᱵᱮᱣᱦᱟᱨᱟ ᱫᱤᱠᱩ ᱦᱚᱸ ᱫᱤᱠᱩᱣᱟᱜ ᱠᱟᱱᱟ ᱚᱱᱟ ᱫᱚ ᱦᱟᱜ ᱫᱤᱠᱩ ᱜᱮ ᱡᱟᱹᱥᱛᱤ ᱠᱚ ᱵᱮᱵᱚᱦᱟᱨ ᱮᱫᱟ ᱱᱚᱛᱮ ᱫᱚ ᱟᱞᱮᱥᱮᱫ ᱫᱚ ᱡᱟᱹᱛᱤ ᱛᱚ ᱢᱮᱛᱟᱜ ᱢᱮ ᱚᱱᱟ ᱞᱚᱥᱚᱫ ᱠᱚᱦᱚᱸ ᱵᱟᱝᱜᱮ ᱠᱷᱟᱹᱞᱤ ᱫᱟᱜ ᱛᱮᱜᱮ ᱡᱟᱦᱟᱢ ᱫᱟᱲᱮᱭᱟᱜᱼᱟ ᱫᱟᱜ ᱛᱮᱜᱮ ᱞᱚᱦᱚᱫᱮᱢ ᱱᱤᱭᱚᱢ ᱞᱮᱠᱟ ᱟᱫᱚ ᱱᱤᱭᱚᱢ ᱞᱮᱠᱟ ᱫᱚ ᱪᱮᱫ ᱵᱚᱞᱮ ᱯᱩᱨᱟᱹ ᱠᱚ ᱫᱟᱹᱲ ᱵᱟᱲᱟᱭᱟ ᱜᱤᱫᱽᱨᱟᱹ ᱩᱱᱠᱩ ᱫᱚ ᱥᱮ ᱩᱱᱠᱩ ᱚᱠᱚᱭ ᱠᱚ ᱥᱟᱹᱜᱟᱹᱭ ᱡᱩᱛᱩᱜᱼᱟ ᱩᱱᱠᱩ ᱩᱱᱠᱩ ᱵᱚᱞᱮ ᱥᱮ ᱡᱟᱦᱟᱸᱭ ᱜᱮ ᱚᱱᱟ ᱫᱚ ᱦᱮᱸ ᱥᱟᱹᱜᱟᱹᱭ ᱡᱩᱛ ᱵᱟᱞᱟᱜᱮ ᱮᱥᱮ ᱡᱟᱦᱟᱸᱭ ᱜᱮ ᱫᱚ ᱵᱟᱝ ᱤᱭᱟᱹ ᱫᱟᱲᱮᱭᱟ ᱛᱚ ᱚᱱᱟ ᱦᱚᱸ ᱢᱤᱫᱴᱮᱱ ᱢᱮᱱᱟᱜ ᱟᱠᱟᱫᱟ ᱱᱤᱭᱚᱢ ᱫᱷᱚᱨᱚᱢ ᱟᱨ ᱵᱟᱝᱠᱷᱡ ᱚᱱᱟ ᱨᱮᱦᱚᱸᱛᱤᱱᱟᱹᱜ ᱪᱚᱸᱜ ᱚᱱᱠᱟᱭ ᱰᱟᱸᱰᱚᱢ ᱢᱮᱭᱟ ᱡᱤ ᱛᱮᱛᱟ ᱢᱮ ᱚᱱᱟ ᱨᱮᱦᱚᱸ ᱢᱤᱫᱴᱮᱡ ᱡᱷᱟᱢᱮᱞᱟ ᱢᱮᱱᱟᱜ ᱠᱟᱫᱟ, ᱛᱚ ᱚᱱᱟ ᱜᱮ ᱢᱤᱫᱴᱮᱡ ᱵᱚᱞᱮ ᱚᱱᱟᱜᱮ ᱢᱤᱫᱴᱮᱡ ᱵᱚᱞᱮ ᱥᱟᱹᱜᱟᱹᱭ ᱚᱠᱚᱭ ᱮᱢ ᱡᱩᱛᱩᱜᱼᱟ ᱩᱱᱤᱜᱮ ᱟᱨ ᱮᱭᱥᱮ ᱫᱚ ᱛᱮ ᱵᱤᱱᱟᱹ ᱥᱟᱹᱜᱟᱹᱭ ᱛᱮᱫᱚ ᱦᱟᱸᱜ ᱡᱷᱟᱢᱮᱞᱟ ᱧᱚᱜ ᱜᱮᱭᱟ ᱟᱫᱚ ᱚᱱᱟᱛᱮ ᱩᱱᱤ ᱡᱩᱫᱤ ᱢᱮᱱ ᱞᱮᱠᱷᱟᱡ ᱵᱚᱞᱮ ᱱᱩ ᱱᱚᱠᱟ ᱱᱚᱠᱟ ᱱᱩᱭᱮ ᱱᱚᱠᱟ ᱠᱤᱫᱤᱧᱟ ᱛᱚ ᱚᱱᱟ ᱡᱷᱟᱢᱮᱞᱟ ᱦᱩᱭ ᱫᱟᱲᱮᱭᱟᱜᱼᱟ ᱩᱱᱤ ᱡᱩᱫᱤ ᱴᱷᱤᱠ ᱜᱮᱠᱷᱟᱡ ᱫᱚ ᱡᱚᱛᱚ ᱜᱮ ᱴᱷᱤᱠ ᱜᱮᱭᱟ ᱵᱚᱞᱮ ᱚᱱᱟ ᱠᱚ ᱢᱮᱱᱟ ᱜᱟᱛᱮ ᱜᱟᱛᱮ ᱦᱚᱸ ᱦᱩᱭ ᱫᱟᱲᱮᱜᱭᱟᱜ ᱜᱮᱭᱟ ᱟᱫᱚ ᱛᱮ ᱚᱱᱮ ᱮᱱᱦᱚᱸ ᱚᱱᱠᱟ ᱫᱚ ᱥᱟᱹᱜᱟᱹᱭ ᱚᱠᱭᱟᱜ ᱦᱟᱸᱜ ᱟᱹᱰᱤ ᱡᱟᱹᱥᱛᱤ ᱡᱛᱩᱜᱼᱟ ᱩᱱᱤ ᱫᱚᱢ ᱡᱟᱦᱟᱸ ᱞᱮᱼᱼ ᱠᱟ ᱫᱟᱲᱮᱣᱟᱭ ᱜᱮᱭᱟᱢ ᱩᱱ ᱦᱤᱞᱟᱹᱜ ᱫᱚ ᱯᱩᱨᱟᱹ ᱫᱩᱞ ᱞᱚᱦᱚᱫᱮᱢ ᱵᱚᱞᱮ ᱯᱩᱨᱟᱹ ᱠᱟᱱ ᱟᱫᱚᱼᱼ ᱛᱟᱭᱢᱮ ᱜᱟᱹᱰᱭᱟᱹ ᱠᱚᱦᱚᱸ ᱛᱟᱦᱮᱸ ᱵᱟᱲᱟᱜ ᱜᱮᱭᱟ ᱛᱚ ᱚᱸᱰᱮ ᱤᱫᱤ ᱠᱟᱛᱮᱜ ᱟᱨᱦᱚᱸ ᱵᱚᱨᱚᱝ ᱫᱩᱞᱟᱭ ᱢᱮ ᱚᱱᱠᱟ ᱦᱚᱸ ᱢᱮᱱᱟᱜ ᱜᱮᱭᱟ ᱟᱹᱰᱤ ᱡᱟᱹᱥᱛᱤ ᱜᱮᱼᱼ ᱛᱚ ᱚᱱᱟ ᱠᱚᱫᱚ ᱟᱢᱟᱜ ᱢᱟᱥᱛᱤ ᱢᱮ ᱢᱮᱛᱟᱜ ᱢᱮ ᱚᱱᱟ ᱨᱮᱦᱚᱸ ᱟᱨ ᱱᱚᱣᱟ ᱦᱩᱧ ᱧᱮᱞ ᱠᱟᱜᱼᱟ ᱡᱮ ᱡᱚᱠᱷᱚᱱ ᱟᱢᱮᱢ ᱫᱩᱞ ᱵᱚᱦᱚᱭᱮᱭᱟ ᱡᱟᱦᱟᱸᱭᱼᱼ ᱮᱴᱟᱜ ᱟᱫᱚ ᱩᱱ ᱫᱚᱭ ᱢᱮᱛᱟᱢᱟ ᱵᱚᱞᱮ ᱫᱮᱱ ᱤᱧ ᱠᱷᱟᱨᱪᱟᱭ ᱢᱮ ᱱᱚᱠᱟᱭ ᱢᱮ ᱦᱟᱱᱠᱟᱭ ᱢᱮ ᱧᱩᱼᱼ ᱦᱩᱪᱩᱧ ᱢᱮ ᱪᱮᱠᱟ ᱦᱩᱪᱩᱧ ᱢᱮ ᱛᱚ ᱚᱱᱟ ᱠᱚᱦᱚᱸ ᱢᱤᱫᱴᱮᱱ ᱨᱟᱹᱥᱠᱟᱹ ᱞᱮᱠᱟᱛᱮ ᱢᱮᱱᱟᱜᱼᱟ ᱟᱫᱚ ᱫᱩᱞ ᱞᱚᱦᱚᱫ ᱞᱟᱦᱟᱭᱮᱢᱼᱼ ᱟᱨᱦᱚᱸ ᱚᱱᱠᱟ ᱫᱩᱞ ᱞᱚᱦᱚᱫ ᱞᱟᱦᱟᱱ ᱢᱮᱭᱟ ᱛᱟᱭᱚᱢᱛᱮ ᱢᱟ ᱨᱟᱹᱥᱠᱟᱹ ᱡᱚᱱᱟᱜ ᱵᱮᱱ ᱵᱮᱱᱟ ᱦᱚᱲ ᱵᱚᱞᱮ ᱡᱚᱢ ᱵᱮᱱ ᱧᱩᱭ ᱵᱮᱱ᱾
ᱯᱚᱨᱮ ᱱᱚᱜᱼᱚᱭ ᱡᱮ ᱫᱟᱜ ᱠᱚ ᱫᱩᱞ ᱦᱩᱭᱩᱜ ᱜᱮᱭᱟ᱾ ᱦᱮᱸ ᱟᱫᱚ ᱩᱱ ᱥᱚᱢᱚᱭ ᱢᱟ ᱠᱟᱹᱴᱤᱡ ᱨᱚᱝ ᱫᱷᱚᱝᱼᱼ ᱠᱚ ᱠᱟᱹᱴᱤᱡ ᱵᱷᱮᱜᱟᱨ ᱪᱟᱵᱟᱜ ᱟᱛᱚ ᱢᱟᱱᱮ ᱟᱵᱚᱣᱟᱜ ᱡᱟᱦᱟᱸᱼᱼ ᱤᱭᱟᱹ ᱠᱚ ᱛᱟᱦᱮᱱᱟ ᱧᱮᱞ ᱡᱚᱝ ᱦᱚᱸ ᱠᱟᱹᱴᱤᱡ ᱪᱩᱞᱩᱝ ᱵᱷᱮᱜᱟᱨ ᱵᱚᱱ ᱦᱩᱭᱩᱜ ᱜᱮᱭᱟ ᱫᱟᱜ ᱠᱚ ᱫᱩᱞᱟᱱ ᱠᱷᱟᱱ ᱦᱮᱸ ᱠᱤᱝ ᱵᱟᱼᱼ ᱦᱚᱸᱜᱼᱚᱭ ᱡᱮ ᱟᱞᱮ ᱢᱮᱢᱚᱱ ᱞᱚᱥᱚᱫ ᱠᱚ ᱦᱩᱭᱩᱜ ᱜᱮᱭᱟ ᱦᱮᱸ ᱞᱚᱥᱚᱫ ᱦᱚᱲᱢᱚ ᱨᱮ ᱛᱟᱦᱮᱸ ᱞᱮᱱᱠᱷᱟᱱ ᱦᱚᱲ ᱢᱮᱫᱴᱟᱝ ᱪᱮᱫ ᱞᱮᱠᱟᱢ ᱧᱮᱞᱚᱜᱼᱟ ᱦᱮᱸ ᱤᱱᱟᱹ ᱯᱚᱡᱤᱥᱚᱱ ᱤᱱᱠᱟᱹ ᱤᱱᱠᱟᱹ ᱛᱮᱜᱮ ᱮᱱᱮᱡ ᱦᱩᱭᱩᱜᱼᱟ ᱟᱨᱦᱚᱸᱼᱼ ᱚᱸᱰᱮ ᱜᱮ ᱞᱟᱜᱽᱲᱮ ᱚᱸᱰᱮᱜ ᱦᱩᱭᱩᱜᱼᱟ ᱡᱟᱦᱟᱱᱟᱜ ᱜᱮ ᱥᱩ ᱥᱩᱨ ᱨᱮᱢ ᱧᱟᱢᱮᱜᱼᱟ ᱴᱟᱢᱟᱠ ᱛᱩᱢᱫᱟᱜ ᱩᱱ ᱥᱚᱢᱚᱭ ᱵᱟᱢ ᱧᱟᱢᱟ ᱡᱟᱦᱟᱱᱟᱜ ᱜᱮ ᱵᱟᱞᱛᱤ ᱜᱷᱟᱜᱽᱨᱟ ᱡᱟᱦᱟᱸᱱᱟᱜ ᱜᱮ ᱢᱟᱱᱮᱼᱼ ᱠᱷᱚᱲᱟ ᱦᱟᱹᱰᱤ ᱠᱚ ᱦᱩᱭᱩᱜ ᱛᱚᱥᱞᱟ ᱠᱚ ᱦᱩᱭᱩᱜ ᱡᱟᱦᱟᱸ ᱜᱮᱢ ᱧᱟᱢ ᱠᱷᱟᱡ ᱚᱱᱟ ᱠᱚᱜᱮ ᱨᱩᱭᱛᱮ ᱮᱱᱮᱡ ᱢᱮ ᱦᱳᱭ ᱚᱱᱟ ᱠᱚᱜᱮ ᱨᱟᱹᱥᱠᱟᱹ ᱵᱩᱡᱷᱟᱹᱜᱼᱟ ᱟᱨᱼᱼ ᱪᱮᱫ ᱚᱱᱮ ᱡᱮ ᱡᱷᱚᱛᱚ ᱦᱚᱲ ᱫᱟᱜ ᱠᱚᱢ ᱫᱩᱞ ᱵᱟᱲᱟ ᱭᱟᱱᱟ ᱨᱚᱝ ᱠᱚᱢ ᱚᱡᱚᱜᱼᱼ ᱚᱲᱟᱜ ᱞᱚᱥᱚᱫ ᱵᱟᱲᱟᱭ ᱡᱟᱦᱟᱸᱭ ᱜᱮ ᱞᱚᱥᱚᱫ ᱠᱚᱢ ᱢᱚᱡᱡᱚᱜ ᱵᱟᱲᱟᱜᱟᱱ ᱡᱟᱦᱟᱸ ᱠᱮᱫ ᱜᱮᱢ ᱤᱱᱟᱹ ᱯᱚᱨᱮ ᱡᱚᱛᱚ ᱦᱚᱲᱜᱮ ᱠᱟᱹᱴᱤᱡ ᱮᱢ ᱮᱱᱮᱡ ᱵᱟᱲᱟᱭ ᱫᱚ ᱦᱮᱸ ᱚᱱᱠᱟ ᱜᱟᱱᱚᱜ ᱦᱚᱲ ᱠᱚᱥᱟᱝᱜᱮ ᱟᱛᱳ ᱢᱟᱱᱮᱼᱼ ᱟᱢᱮᱢ ᱢᱮᱱᱮᱫ ᱠᱟᱱᱟ ᱫᱷᱚᱨᱚ ᱟᱨᱦᱚᱸ ᱪᱟᱨ ᱯᱟᱥ ᱨᱮ ᱦᱚᱲ ᱠᱚᱦᱚᱸ ᱠᱚ ᱠᱚᱭᱚᱜ ᱟᱠᱟᱫ ᱢᱮ ᱜᱮᱭᱟ᱾ ᱦᱩᱸ ᱠᱟᱹᱴᱤᱡ ᱨᱟᱹᱥᱠᱟᱹ ᱵᱩᱡᱷᱟᱹᱜᱼᱟ ᱚᱱᱟᱜᱮᱼᱼ
ᱦᱮᱸ ᱚᱱᱠᱟ ᱠᱟᱱ ᱜᱮᱭᱟ ᱟᱨ ᱟᱹᱰᱤ ᱱᱟᱯᱟᱭ ᱠᱟᱛᱷᱟᱢ ᱞᱟᱹᱭ ᱠᱮᱫᱼᱟ᱾
ᱦᱩᱸ ᱟᱨ ᱱᱚᱜᱼᱚ ᱱᱟ ᱟᱞᱮ ᱫᱚ ᱢᱚᱬᱮ ᱥᱮᱨᱢᱟ ᱚᱱᱛᱚᱨ ᱞᱮ ᱢᱟᱜ ᱢᱚᱬᱮᱜᱼᱟ ᱛᱚ ᱢᱟᱜ ᱢᱚᱬᱮ ᱦᱚᱸᱼᱼ ᱤᱱᱠᱟᱹ ᱫᱷᱟᱨᱟ ᱜᱮ ᱦᱩᱭᱩᱜ ᱛᱟᱞᱮᱭᱟ ᱯᱩᱭᱞᱩ ᱦᱤᱞᱳᱜ ᱫᱚ ᱚᱱᱠᱟ ᱰᱟᱦᱟᱨ ᱞᱮ ᱮᱱᱮᱡᱼᱟ᱾
ᱰᱟᱦᱟᱨ ᱞᱮ ᱮᱱᱮᱡᱼᱟ ᱰᱟᱦᱟᱨ ᱚᱱᱠᱟᱜᱮ ᱡᱮᱨᱚᱠᱚᱢ ᱵᱟᱦᱟ ᱨᱮ ᱞᱤᱧ ᱞᱟᱹᱭ ᱠᱮᱫᱼᱟ ᱚᱱᱠᱟᱜᱮ᱾ ᱢᱟᱜᱢᱚᱬᱮ ᱦᱚᱸ ᱩᱱ ᱦᱤᱞᱳᱜ ᱥᱟᱹᱨᱫᱤ ᱦᱤᱞᱳᱜ ᱦᱚᱸᱞᱮ ᱮᱱᱮᱡᱟ᱾ ᱦᱮᱸ ᱡᱟᱦᱮᱨ ᱠᱚᱠᱚ ᱢᱟᱱᱮ ᱢᱚᱸᱥᱟ ᱠᱚᱠᱚ ᱦᱮᱡ ᱞᱮᱱᱠᱷᱟᱱ ᱫᱚ ᱩᱱᱠᱩ ᱜᱮᱠᱚ ᱦᱤᱡᱩᱜᱼᱟ ᱢᱟᱺᱡᱷᱤ ᱚᱲᱟᱜ ᱨᱮ ᱚᱱᱠᱟ ᱟᱠᱚ ᱠᱚ ᱛᱚᱞ ᱦᱚᱴᱚ ᱠᱟᱜᱼᱟ᱾ ᱫᱚᱥᱟᱨ ᱛᱮᱫ ᱤᱱᱝᱠᱟᱹ ᱟᱫᱚ ᱞᱟᱜᱽᱲᱮ ᱞᱟᱸᱜᱲᱮ ᱤᱱᱟᱹ ᱯᱚᱨᱮ ᱫᱚᱥᱟᱨᱼᱼ ᱛᱮᱫ ᱩᱱ ᱥᱚᱢᱚᱭ ᱢᱟ ᱢᱟᱸᱜ ᱢᱚᱜ ᱢᱚᱬᱮ ᱥᱚᱢᱚᱭ ᱫᱚ ᱟᱞᱮ ᱫᱚ ᱚᱱᱟ ᱫᱟᱜ ᱠᱚ ᱟᱫᱚ ᱚᱱᱟ ᱯᱨᱚᱞᱚᱱ ᱵᱟᱹᱱᱩᱜ ᱟᱱᱟᱹᱜᱼᱼ ᱦᱮᱸ ᱟᱫᱚ ᱟᱹᱭᱩᱵᱼᱼ ᱮ ᱚᱱᱮ ᱛᱟᱨᱟᱥᱤᱧ ᱵᱮᱲᱟ ᱟᱨ ᱵᱟᱲᱟ ᱠᱟᱛᱮᱫ ᱟᱫᱚ ᱚᱱᱟ ᱟᱹᱭᱩᱵ ᱦᱚᱸ ᱞᱟᱜᱟᱱᱮ ᱮᱱᱮᱡ ᱵᱟᱨ ᱫᱷᱟᱣ ᱦᱩᱭᱩᱜᱼᱟ ᱟᱨ ᱪᱮᱫᱼᱼ ᱵᱟᱟᱨᱥᱤᱝ ᱵᱟᱨ
ᱟᱪᱪᱷᱟ ᱟᱫᱚ ᱢᱤᱫᱴᱮᱡ ᱠᱟᱛᱷᱟ ᱦᱟᱸᱜ ᱱᱚᱰᱮ ᱱᱚᱸᱰᱮᱧ ᱠᱩᱞᱤ ᱫᱚᱲᱦᱟᱭᱮᱫ ᱢᱮ ᱛᱟᱞᱟᱝᱼᱟ ᱡᱮ ᱟᱯᱮᱥᱮᱫ ᱟᱞᱮ ᱥᱮᱫ ᱦᱟᱸᱜ ᱤᱧ ᱞᱟᱹᱭ ᱠᱟᱜᱼᱟ ᱤᱧ ᱡᱮ ᱠᱷᱩᱫ ᱡᱮ ᱟᱞᱮ ᱡᱚᱠᱷᱚᱡᱼᱼ ᱤᱭᱟᱹ ᱠᱮᱫᱮᱭᱟ ᱞᱚᱦᱚᱫ ᱠᱮᱫᱮᱟᱢ ᱥᱮ ᱵᱚᱞᱮ ᱵᱟᱦᱟ ᱫᱟᱜ ᱮᱢ ᱫᱩᱞᱟᱫᱮᱭᱟ᱾ ᱟᱨ ᱟᱢ ᱦᱚᱭ ᱫᱩᱞᱟᱜ ᱢᱮᱭᱟ᱾ ᱛᱚ ᱩᱱᱟᱹᱜ ᱵᱟᱨ ᱛᱮᱦᱚᱸ ᱩᱱᱤ ᱢᱮᱛᱟᱭᱟ ᱵᱚᱞᱮ ᱢᱟ ᱠᱷᱟᱨᱪᱟᱭ ᱛᱟᱞᱟᱝ ᱢᱮ ᱱᱚᱠᱟ ᱱᱚᱠᱟ ᱜᱚᱲᱚᱢ ᱠᱚᱲᱟ ᱥᱮ ᱪᱤᱞᱤᱢ ᱦᱩᱭᱩᱜᱼᱟ ᱵᱚᱞᱮ ᱡᱟᱢ ᱦᱩᱭᱩᱜᱼᱟ ᱥᱟᱹᱜᱟᱹᱭ ᱛᱮ ᱚᱱᱟᱭ ᱢᱮᱛᱟᱢᱟ ᱢᱚᱡᱽ ᱢᱚᱡᱽ ᱛᱮᱜᱮ ᱵᱚᱞᱮ ᱟᱨ ᱚᱱᱠᱟᱼᱼ ᱚᱱᱠᱟ ᱱᱤᱭᱚᱢ ᱠᱟᱱᱟ ᱡᱮ ᱢᱟ ᱠᱷᱚᱨᱪᱟᱭ ᱢᱮ ᱧᱩ ᱦᱚᱪᱞᱟᱝ ᱢᱮ ᱥᱮ ᱡᱚᱢ ᱦᱚᱪᱚᱞᱟᱝ ᱢᱮ ᱥᱮ ᱡᱟᱦᱟᱱᱟᱜ ᱜᱮ ᱡᱟ ᱢᱮᱱᱟᱜ ᱟᱵᱮᱱᱟᱜ ᱟᱵᱮᱱᱟᱜ ᱵᱚᱞᱮ ᱨᱟᱹᱥᱠᱟᱹᱣᱟᱱ ᱡᱤᱱᱤᱥ ᱛ ᱚᱱᱟ ᱵᱮᱱ ᱪᱮᱠᱟ ᱫᱟᱲᱮᱭᱟᱜᱼᱟ ᱛᱚ ᱟᱯᱮ ᱥᱮᱫ
ᱟᱞᱮᱥᱮᱱ ᱦᱚᱸ ᱚᱱᱠᱟ ᱦᱩᱭᱩᱜ ᱜᱮᱭᱟ ᱟᱫᱚ ᱚᱱᱠᱟ ᱡᱚᱢᱼᱧᱩ ᱠᱚᱣᱟᱜ ᱫᱚ ᱵᱟᱹᱱᱩᱜ ᱛᱟᱞᱮᱭᱟ ᱟᱫᱚ ᱚᱱᱮ